ᱦᱟᱸ ᱦᱟᱸ ᱦᱟᱸ, ᱡᱚᱦᱟᱨ ᱜᱮ, ᱮᱠᱫᱚᱢ ᱡᱚᱦᱟᱨ ᱜᱮ᱾ ᱟᱨ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱱᱟᱯᱟᱭ ᱵᱟᱲᱟ ᱜᱮ ᱱᱤᱛ ᱜᱷᱟᱹᱲᱤᱡ ᱫᱚ ᱟᱹᱰᱤ ᱱᱟᱯᱟᱭ ᱜᱮ, ᱟᱯᱮ ᱜᱮ ᱪᱮᱫ ᱞᱮᱠᱟ?
ᱦᱮᱸ ᱟᱞᱮ ᱦᱚᱸ ᱮᱠᱫᱚᱢ ᱱᱟᱯᱟᱭ ᱵᱟᱲᱟ ᱜᱮ᱾ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ᱾ ᱦᱳᱭ ᱦᱳᱭ ᱦᱳᱭ᱾
ᱟᱨ ᱡᱚᱢ ᱵᱟᱲᱟ ᱠᱚ?
ᱦᱮᱸ ᱡᱚᱢ ᱵᱟᱲᱟ ᱠᱚ ᱮᱠᱫᱚᱢ ᱦᱩᱭ ᱥᱟᱹᱛ ᱠᱟᱱ ᱜᱮᱭᱟ᱾ ᱟᱢᱟᱜ ᱜᱮ ᱦᱩᱭ ᱟᱠᱟᱱᱟ ᱥᱮ ᱵᱟᱝᱟ?
ᱦᱮᱸ ᱡᱚᱢ ᱵᱟᱲᱟ ᱠᱚ ᱦᱩᱭ ᱟᱠᱟᱱ ᱜᱮᱭᱟ, ᱜᱚᱝᱠᱮ ᱪᱮᱫ ᱠᱚᱯᱮ ᱩᱛᱩ ᱵᱟᱲᱟᱭᱮᱫᱼᱟ, ᱪᱮᱫ ᱠᱚᱯᱮ ᱩᱛᱩ ᱠᱮᱫᱼᱟ?
ᱦᱮᱸ ᱩᱛᱩ ᱫᱚ ᱛᱤᱦᱤᱱ ᱫᱚ ᱮᱸ ᱛᱤᱦᱤᱧ ᱫᱚ ᱚᱱᱮ ᱢᱟᱱᱮ ᱪᱮᱫ ᱟᱹᱞᱩ ᱟᱨ ᱪᱮᱫ ᱛᱟᱦᱮᱸ ᱠᱟᱱᱟ ᱢᱤᱫᱴᱟᱝ? ᱟᱲᱟᱜ ᱚᱱᱟ ᱪᱮᱫ ᱦᱚᱛᱚᱫ ᱟᱲᱟᱜ ᱥᱚ ᱠᱚᱸᱰᱷᱟ ᱟᱲᱟᱜ, ᱪᱮᱫ ᱪᱚ ᱢᱮᱫᱴᱟᱝ ᱤᱭᱟᱹ ᱥᱟᱞᱟᱜ ᱦᱟᱹᱠᱩ ᱥᱟᱞᱟᱜ ᱛᱟᱦᱮᱸ ᱠᱟᱱᱟ ᱢᱮᱫᱴᱟᱝ᱾
ᱟᱪᱪᱷᱟ ᱟᱴᱪᱷᱟ ᱪᱷᱟ ᱟᱹᱰᱤ ᱱᱟᱯᱟᱭ ᱟᱹᱰᱤ ᱱᱟᱯᱟᱭ᱾
ᱛᱟᱦᱚᱞᱮ ᱟᱵᱚ, ᱟᱯᱮ ᱠᱚᱜᱮ ᱪᱮᱫ ᱠᱚᱯᱮ ᱩᱛᱩ ᱵᱟᱲᱟ ᱠᱮᱜ-ᱟ?
ᱟ ᱱᱟᱞᱮ ᱦᱚᱸ ᱱᱚᱜᱼᱚᱭ ᱦᱟᱹᱠᱩ ᱞᱮ ᱠᱤᱪᱷᱩ ᱜᱟᱱ ᱞᱮ ᱡᱷᱟᱹᱞᱤ ᱞᱮᱜ ᱠᱚᱣᱟ ᱟ ᱩᱱᱠᱩᱜ ᱜᱮ ᱠᱟᱹᱡ ᱵᱷᱟᱡᱟ ᱵᱷᱟᱹᱡᱤ ᱦᱩᱭ ᱵᱟᱲᱟ ᱜᱚᱫ ᱮᱱᱛᱮ ᱟᱨᱠᱤ ᱫᱟᱜ ᱢᱟᱹᱰᱤ ᱠᱚ ᱡᱚᱢ ᱵᱟᱲᱟ ᱦᱩᱭ ᱜᱚᱫ
ᱟᱪᱪᱷᱟ, ᱟᱪᱪᱷᱟ᱾ ᱮᱠᱫᱚᱢ ᱮᱠᱫᱚᱢ ᱟᱹᱰᱤ ᱱᱟᱯᱟᱭ ᱱᱚᱣᱟ ᱡᱟᱹᱯᱩᱫ ᱨᱮ ᱦᱟᱹᱠᱩ ᱢᱟᱱᱮ ᱟᱹᱰᱤ ᱮᱠᱫᱚᱢ ᱱᱚᱣᱟ ᱪᱷᱟᱲᱟ ᱥᱤᱵᱤᱞ ᱟᱫᱚ ᱪᱮᱫ ᱜᱮ ᱵᱟᱝ ᱵᱩᱡᱷᱟᱹᱜᱼᱟ ᱱᱤᱛᱚᱜ ᱴᱟᱹᱭᱤᱢ᱾ ᱚᱱᱟ ᱯᱩᱭᱞᱩ ᱫᱟᱜ ᱠᱚᱨᱮᱱ ᱦᱟᱹᱠᱩ ᱮᱠᱫᱚᱢ ᱟᱹᱰᱤ ᱢᱚᱸᱡᱽ ᱮᱠᱫᱚᱢ᱾
ᱮᱠᱫᱚᱢ ᱪᱮᱨᱦᱟ ᱜᱮ ᱥᱮᱵᱮᱞ ᱠᱚ ᱡᱚᱢ ᱠᱚ ᱟᱹᱰᱤ ᱪᱮᱦᱨᱟ ᱜᱮᱢ ᱵᱩᱡᱷᱟᱹᱣ ᱜᱚᱫᱟ ᱮᱠᱫᱚᱢ᱾
ᱮᱠᱫᱚᱢ ᱮᱠᱫᱚᱢ ᱟᱹᱰᱤ ᱡᱳᱨ ᱠᱚ ᱥᱮᱵᱮᱞᱟ ᱮᱠᱫᱚᱢ ᱡᱮᱞ ᱠᱚ ᱮᱠᱫᱚᱢ ᱯᱷᱮᱞ ᱪᱟᱵᱟᱜᱼᱟ ᱛᱚᱠᱷᱚᱱ᱾
ᱫᱚᱢ ᱮᱸ
ᱟᱫᱚ ᱦᱳᱭ ᱦᱳᱭ ᱟᱫᱚ ᱟᱵᱚᱣᱟᱜ ᱧᱮᱞ ᱧᱮᱞ ᱛᱮᱜᱮ ᱟᱨ ᱠᱤᱪᱷᱤ ᱜᱟᱱ ᱟᱨ ᱠᱤᱪᱷᱩ ᱫᱤᱱ ᱯᱚᱨ ᱠᱷᱟᱱᱜᱮ ᱟᱵᱚᱣᱟᱜ ᱡᱷᱚᱛᱚ ᱠᱷᱚᱱᱟᱜ ᱞᱟᱹᱴᱩ ᱥᱚᱦᱨᱟᱭ ᱥᱮ ᱞᱟᱹᱴᱩ ᱯᱟᱛᱟ ᱯᱚᱨᱚᱵᱽ ᱢᱮᱱᱛᱮ ᱡᱟᱦᱟᱸ ᱟᱵᱚ ᱥᱟᱱᱛᱟᱲ ᱥᱚᱢᱟᱡᱽ ᱨᱮᱵᱚᱱ ᱵᱩᱡᱟ᱾
ᱢᱟᱱᱮ ᱚᱱᱮ ᱦᱟᱹᱛᱤ ᱞᱮᱠᱷᱟᱱ ᱥᱚᱦᱨᱟᱭ ᱮᱠᱫᱚᱢ ᱥᱚᱦᱨᱟᱭ ᱵᱚᱱ ᱢᱮᱛᱟᱜ᱾ ᱦᱳᱭ ᱥᱮ ᱦᱳᱭ, ᱦᱳᱭ, ᱦᱳᱭ ᱚᱱᱮ ᱦᱟᱹᱛᱤ ᱞᱮᱠᱷᱟᱱ ᱥᱚᱨᱦᱟᱭ ᱯᱚᱨᱚᱵᱽ ᱟᱵᱚᱣᱟᱜ ᱥᱟᱱᱛᱟᱲ ᱵᱟᱠᱷᱳᱞ ᱛᱮ ᱥᱚᱦᱚᱨ ᱥᱮᱴᱮᱨᱚᱜ ᱠᱟᱱᱟ ᱟᱨ ᱠᱤᱪᱷᱩ ᱫᱤᱱ ᱯᱚᱨ ᱠᱷᱟᱱ ᱜᱮ᱾ ᱡᱟᱹᱥᱛᱤ ᱫᱚ ᱵᱟᱝᱟ ᱦᱳᱭ ᱥᱮ᱾
ᱦᱳᱭ, ᱦᱳᱭ, ᱦᱳᱭ ᱟᱫᱚ ᱚᱱᱟ ᱥᱚᱦᱨᱟᱭ ᱟᱯᱮ ᱥᱮᱫ ᱪᱮᱜ ᱞᱮᱠᱟ ᱢᱟᱱᱮ ᱛᱤᱱ ᱫᱤᱱ ᱯᱮ ᱢᱟᱱᱟᱣ ᱜᱮᱭᱟ ᱠᱟᱹᱴᱤᱡ ᱢᱮ-ᱢᱮᱱ ᱞᱮᱠᱷᱟᱱ ᱛᱟᱨᱯᱚᱨ ᱟᱫᱚ ᱟᱹᱞᱤᱧ ᱞᱤᱧ ᱢᱮᱱᱫᱟ᱾
ᱟᱪᱪᱷᱟ, ᱟᱪᱪᱷᱟ᱾ ᱚ ᱢᱟᱱᱮ ᱥᱚᱨᱦᱟᱭ ᱱᱤᱭᱮ ᱡᱟᱦᱟᱸ ᱵᱤᱱ ᱞᱮᱭᱮᱜᱼᱟ ᱡᱟᱦᱟᱸ ᱫᱚ ᱟᱵᱚᱣᱟᱜ ᱦᱟᱹᱛᱤ ᱞᱮᱠᱟᱱ ᱯᱚᱨᱚᱵᱽ ᱡᱟᱦᱟᱸ ᱥᱚᱨᱦᱟᱭ᱾ ᱠᱚ ᱞᱮᱭᱟ ᱡᱟᱦᱟᱸ ᱫᱚ ᱢᱮᱫᱴᱮᱱ ᱮᱸᱻ ᱫᱟᱨᱟᱭ ᱠᱟᱱ ᱛᱟᱵᱚᱱᱟ ᱦᱟᱸᱜ ᱠᱤᱪᱷᱩ ᱫᱤᱱ ᱯᱚᱨᱮ ᱠᱷᱟᱱ ᱜᱮ ᱮᱸᱜ ᱢᱮᱜᱴᱮᱱ ᱮ ᱱᱚᱣᱟ ᱡᱟᱦᱟᱸ ᱟᱵᱚᱣᱟᱜ ᱥᱚᱨᱦᱟᱭ ᱠᱟᱱᱟ ᱢᱮᱜᱴᱮᱱ ᱱᱚᱣᱟ ᱫᱚ ᱥᱚᱨᱦᱟᱭ ᱯᱚᱨᱚᱵᱽ ᱫᱚ ᱪᱮᱫ ᱞᱮᱠᱟ ᱦᱩᱭᱩᱜᱼᱟ ᱡᱟᱦᱟᱸ ᱫᱚ ᱥᱚᱨᱦᱟᱭ ᱫᱚ ᱥᱟᱱᱛᱟᱲ ᱠᱚᱣᱟᱜ ᱡᱚᱛᱚ ᱠᱷᱚᱱ ᱢᱟᱨᱟᱝ ᱦᱟᱹᱨᱭᱟᱹᱨ ᱡᱤᱣᱤ ᱢᱟᱱᱮ ᱡᱟᱦᱟᱸ ᱫᱚ ᱥᱟᱨᱦᱟᱣ ᱯᱚᱨᱚᱵᱽ᱾ ᱠᱟᱱᱟ ᱡᱟᱦᱟᱸ ᱫᱚ ᱱᱚᱣᱟ ᱫᱚ ᱮᱸ ᱢᱟᱱᱮ ᱪᱮᱜ ᱠᱟᱧ ᱞᱮᱭᱟ ᱡᱚᱠᱷᱚᱱ ᱵᱟᱠᱚ ᱩᱝᱠᱩ ᱫᱤᱠᱳ ᱠᱚᱣᱟᱜ ᱡᱚᱠᱷᱚᱱ ᱮᱸ ᱫᱤᱯᱟᱵᱚᱞᱤ ᱚᱠᱛᱚ ᱨᱮ ᱡᱟᱦᱟᱸ ᱱᱚᱣᱟ ᱢᱟᱱᱟᱣ ᱩᱱ ᱥᱚᱢᱚᱡ ᱱᱚᱣᱟ ᱫᱚᱠᱚ ᱢᱟᱱᱟᱣᱟ ᱟᱨ ᱱᱚᱣᱟ ᱫᱚ ᱟ ᱞᱮᱭ ᱞᱮᱠᱷᱟᱱ ᱫᱚ ᱚᱠᱟ ᱞᱮᱠᱟ ᱪᱟᱸᱫᱳ ᱠᱚᱨᱮᱜ ᱠᱚ ᱢᱟᱱᱟᱣᱟ ᱱᱚᱣᱟ ᱫᱚ ᱚᱱᱮ ᱠᱟᱨᱛᱤᱠ ᱚᱜᱽᱨᱚᱭᱚᱱ ᱡᱟᱦᱟᱸ ᱫᱚ ᱦᱤᱡᱩᱜ ᱠᱟᱱ ᱪᱟᱸᱫᱳ ᱠᱚᱨᱮᱜ ᱠᱚ ᱢᱟᱱᱟᱣᱟ ᱟᱨ ᱱᱚᱣᱟ ᱦᱚᱸ ᱢᱮᱜᱴᱮᱱ ᱮ ᱵᱤᱥᱚᱭ ᱠᱟᱱ ᱜᱮᱭᱟ ᱵᱟᱠᱷᱟᱱ ᱵᱤᱱ ᱞᱮᱭᱟ ᱪᱤᱫᱟᱜ ᱥᱮ ᱪᱮᱫᱞᱮᱠᱟ ᱠᱚ ᱢᱟᱱᱟᱣᱟ ᱥᱮ ᱵᱟᱠᱚ ᱢᱟᱱᱟᱣᱟ ᱱᱚᱣᱟ ᱫᱚ ᱪᱤᱫᱟᱜ ᱵᱚᱱ ᱢᱟᱱᱟᱣᱟ ᱱᱚᱣᱟ ᱦᱚᱸ ᱢᱮᱜᱴᱮᱱ ᱟᱵᱚᱣᱟᱜ ᱢᱮᱫᱴᱮᱱ ᱢᱟᱨᱟᱝ ᱡᱚᱥ ᱢᱮᱱᱟᱜᱼᱟ ᱡᱟᱦᱟᱸ ᱫᱚ ᱜᱟᱹᱭ ᱠᱟᱰᱟ ᱢᱟᱱ᱾ ᱡᱟᱦᱟᱸ ᱫᱚ ᱟᱵᱚᱨᱮᱱ ᱫᱚ ᱜᱟᱹᱭ ᱠᱟᱰᱟ ᱠᱚ ᱢᱮᱱᱟᱜ ᱠᱚᱣᱟ ᱩᱱᱠᱩ ᱠᱚ ᱮ ᱪᱟᱥ ᱨᱮ ᱛᱟᱥᱟᱫ ᱨᱮ ᱡᱤᱣᱤᱨᱮ ᱱᱚᱣᱟ ᱜᱚᱲᱚᱭ ᱞᱟᱹᱜᱤᱫ ᱮᱸ ᱜᱟᱹᱭ ᱠᱟᱰᱟ ᱢᱮᱨᱚᱢ ᱵᱷᱤᱰᱤ ᱠᱚ ᱥᱟᱨᱦᱟᱣ ᱱᱚᱣᱟ ᱠᱚᱨᱮᱱᱟᱜ ᱟᱨᱠᱤ ᱢᱮᱜ ᱴᱮᱱ ᱮᱸ ᱢᱟᱨᱟᱝ ᱢᱮᱫᱴᱮᱱ ᱞᱟᱹᱴᱩ ᱯᱚᱨᱚᱵᱽ ᱠᱟᱱ ᱛᱟᱵᱚᱱᱟ᱾
ᱦᱳᱭ, ᱦᱳᱭ ᱮᱠᱫᱚᱢ, ᱮᱠᱫᱚᱢ᱾
ᱟᱨ ᱟᱞᱮ ᱥᱮᱫ ᱫᱚ ᱱᱚᱝᱠᱟ ᱮᱸᱜ ᱡᱟᱦᱟᱸ ᱫᱚ ᱮᱸ ᱞᱮᱭᱮᱜᱼᱟ ᱵᱤᱱ ᱥᱚᱨᱦᱟᱭ ᱫᱚ ᱮᱸ ᱛᱤᱱᱟᱹᱜ ᱫᱤᱱ ᱦᱳᱭᱳᱜᱼᱟ ᱟᱞᱮ ᱥᱮᱱ ᱫᱚ ᱥᱚᱨᱦᱟᱭ ᱫᱚ ᱟ ᱢᱚᱬᱮ ᱫᱤᱱ ᱨᱤᱱᱟᱜ ᱠᱟᱹᱢᱤ ᱠᱟᱱᱟ ᱥᱮ ᱥᱚᱨᱦᱟᱭ ᱢᱮᱫᱴᱮᱱ ᱦᱳᱭᱳᱜᱼᱟ ᱯᱟᱨᱚᱢᱚᱜᱼᱟ ᱟᱨᱠᱤ ᱢᱚᱬᱮ ᱫᱤᱱ ᱞᱮᱠᱟᱛᱮ ᱠᱟᱹᱢᱤᱜᱼᱟ ᱮᱸ ᱯᱷᱟᱥᱴ ᱫᱚ ᱠᱟᱱᱫᱟ ᱡᱮ ᱩᱢ ᱢᱟᱦᱟ ᱟᱨ ᱵᱚᱸᱜᱟ ᱢᱟᱦᱟ ᱟᱨ ᱠᱷᱩᱱᱼᱼ ᱴᱟᱹᱣ ᱢᱟᱦᱟ ᱟᱨ ᱡᱟᱞᱮ ᱢᱟᱦᱟ ᱟᱨ ᱠᱩᱴᱟᱹᱢ ᱢᱟᱦᱟ ᱡᱟᱦᱟᱸ ᱫᱚᱠᱚ ᱞᱟᱹᱭᱟ ᱡᱟᱦᱟᱸ ᱫᱚ ᱯᱩᱨᱟᱹ ᱢᱩᱪᱟᱹᱫ ᱩᱛᱟᱹᱨ ᱟᱨᱠᱤ ᱡᱟᱦᱟᱸ ᱚᱱᱟ ᱫᱚᱠᱚ ᱞᱟᱹᱭᱟ ᱦᱮᱸ, ᱟᱫᱚ ᱵᱚᱭᱦᱟ ᱫᱚ ᱮ ᱯᱩᱭᱞᱩ ᱫᱤᱱ ᱫᱚ ᱚᱠᱟ ᱞᱮᱠᱟ ᱠᱟᱹᱡ ᱩᱢ ᱢᱟᱦᱟ ᱨᱮ ᱡᱟᱦᱟᱸ ᱞᱮᱠᱟ ᱵᱚᱱ ᱧᱮᱞᱟ ᱚᱱᱟ ᱫᱚ
ᱟᱫᱚ ᱦᱳᱭ ᱦᱳᱭ ᱟᱫᱚ ᱱᱤᱛᱚᱜ ᱴᱟᱭᱤᱢ ᱨᱮ ᱧᱮᱞ ᱧᱟᱢᱚᱜ-ᱟ ᱵᱚᱭᱦᱟ ᱢᱟᱱᱮ ᱟᱹᱰᱤ ᱥᱮᱫ ᱟᱹᱰᱤ ᱨᱮ ᱢᱟᱱᱮ ᱟᱹᱰᱤ ᱴᱟᱭᱤᱢ ᱠᱚ ᱥᱚᱦᱨᱟᱭᱚᱜ ᱠᱟᱱᱟ ᱦᱳᱭᱥᱮ᱾ ᱟᱵᱚ ᱱᱚᱣᱟ ᱦᱳᱭ ᱦᱳᱭ ᱢᱟᱱᱮ ᱠᱤᱪᱷᱩ ᱜᱟᱱ ᱦᱚᱲ ᱫᱚ ᱚᱱᱠᱟᱱ ᱡᱟᱱᱩᱣᱟᱨᱤ ᱯᱷᱮᱵᱩᱣᱟᱨᱤ ᱢᱟᱱᱮ ᱚᱱᱠᱟᱱ ᱨᱮᱭᱟᱲ ᱫᱤᱱ᱾ ᱟᱨ ᱟᱵᱚ ᱡᱟᱦᱟᱸ ᱵᱚᱱ ᱥᱚᱦᱚᱨᱟᱭᱚᱜ ᱚᱱᱟ ᱫᱚ ᱡᱟᱦᱟᱸ ᱥᱚᱦᱚᱨᱟᱭ ᱫᱤᱱ ᱢᱟᱱᱮ ᱚᱱᱟ ᱫᱚ ᱨᱮᱭᱟᱲ ᱫᱤᱱ ᱦᱚᱸ ᱵᱟᱝ ᱠᱟᱱᱟ ᱤᱭᱟᱹ ᱫᱤᱱ ᱦᱚᱸ ᱵᱟᱝ ᱠᱟᱱᱟ᱾ ᱢᱟᱱᱮ ᱮᱢᱱᱤ ᱱᱚᱨᱢᱟᱞ ᱢᱟᱱᱮ ᱱᱚᱭ ᱠᱤᱪᱷᱩ ᱫᱤᱱ ᱯᱚᱨ, ᱟᱫᱚ ᱚᱱᱠᱟ ᱞᱮᱠᱟᱛᱮ ᱧᱮᱞᱚᱜ ᱠᱟᱱᱟ
ᱦᱩᱸ
ᱟᱫᱚ ᱟᱹᱰᱤ ᱥᱮᱫ ᱜᱮ ᱟᱵᱚ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱢᱮᱱᱛᱮ ᱵᱚᱱ ᱵᱩᱡᱷᱟᱹᱣᱟ ᱦᱩᱭ ᱥᱮ᱾
ᱮᱠᱟᱞ ᱮᱠᱟᱞ ᱮᱠᱟᱞ ᱮᱠᱟᱞ ᱾
ᱟᱫᱚ ᱢᱮᱱᱠᱷᱟᱱ ᱫᱤᱱ ᱫᱤᱱᱛᱮ ᱧᱮᱞ ᱟᱹᱜᱩᱜ ᱠᱟᱱᱟ ᱚᱱᱟ ᱢᱚᱬᱮ ᱥᱤᱧ ᱢᱚᱬᱮ ᱧᱤᱫᱟᱹ ᱡᱟᱭᱜᱟ ᱨᱮ ᱱᱤᱛᱚᱜ ᱟᱹᱰᱤ ᱟᱹᱰᱤ ᱥᱮᱫ ᱜᱮ ᱟᱹᱰᱤ ᱥᱮᱫ ᱜᱮ ᱠᱚᱢ ᱫᱷᱟᱨᱟ ᱧᱚᱜ ᱠᱟᱜ-ᱟ ᱦᱳᱭᱥᱮ᱾
ᱦᱳᱭ ᱦᱳᱭ ᱦᱳᱭ ᱦᱳᱭ ᱦᱳᱭ ᱮᱠᱟ ᱮᱠᱟᱞ ᱮᱠᱟᱞ ᱥᱟᱹᱨᱤ ᱠᱟᱛᱷᱟ ᱱᱚᱣᱟ᱾
ᱟᱫᱚ ᱚᱱᱠᱟᱜᱮ ᱟᱞᱮ ᱥᱮᱫ ᱫᱚ ᱢᱚᱬᱮ ᱥᱤᱧ ᱢᱚᱬᱮ ᱧᱤᱫᱟᱹ ᱫᱚ ᱵᱟᱝ ᱦᱩᱭᱩᱜ-ᱟ ᱛᱚᱵᱮ ᱯᱮᱫᱤᱱ ᱫᱚ ᱢᱚᱴᱟᱢᱩᱴᱤ ᱦᱩᱭᱩᱜ
ᱦᱩᱭᱩᱜ ᱠᱟᱱ ᱜᱮᱭᱟ ᱵᱟᱝ ᱟᱪᱪᱷᱟ ᱟᱪᱪᱷᱟ᱾
ᱟᱫᱚ ᱟᱯᱮ ᱥᱮᱫ ᱜᱮ ᱯᱳᱭᱞᱳ ᱫᱤᱱ ᱪᱮᱫ ᱦᱩᱭ ᱠᱟᱹᱴᱤᱡ ᱵᱮᱱ ᱢᱮᱱ ᱠᱮ ᱠᱷᱟᱱ ᱟᱫᱚ ᱟᱞᱮ ᱥᱮᱫ ᱤᱧ ᱧᱮᱞ ᱠᱚ ᱵᱟᱝ ᱦᱩᱭ ᱠᱟᱱᱟ ᱛᱚᱵᱮ ᱢᱚᱬᱮ ᱫᱤᱱ ᱫᱚ ᱵᱟᱝ ᱦᱩᱭᱩᱜ-ᱟ ᱯᱮ ᱫᱤᱱ ᱜᱮ ᱦᱩᱭᱩᱜ-ᱟ, ᱛᱟᱯᱚᱨᱮ ᱟᱞᱤᱧ ᱞᱤᱧ ᱢᱮᱱ ᱫᱟ ᱦᱳᱭ ᱦᱳᱭ᱾
ᱟᱹᱞᱤᱧ ᱟᱹᱞᱤᱧ ᱞᱤᱧ ᱞᱟᱹᱭ ᱟᱵᱤᱱ ᱠᱟᱱᱟ ᱟᱞᱮ ᱥᱮᱱ ᱡᱟᱦᱟᱸ ᱢᱚᱬᱮ ᱫᱤᱱ ᱨᱮᱱᱟᱜ ᱡᱟᱦᱟᱸ ᱫᱚ ᱩᱢ ᱢᱟᱦᱟ ᱨᱮ ᱯᱩᱭᱞᱩ ᱫᱤᱱ ᱨᱮ ᱯᱟᱲᱟᱜ ᱠᱟᱱᱟ ᱯᱩᱭᱞᱩ ᱫᱤᱱ ᱫᱚ ᱱᱚᱝ ᱠᱟ ᱠᱚ ᱢᱟᱱᱟᱣᱟ ᱡᱮ ᱯᱳᱭᱞᱳ ᱫᱤᱱ ᱫᱚ ᱜᱟᱹᱭ ᱠᱚ ᱢᱟᱱᱮ ᱫᱟᱜ ᱟᱛᱮᱜ ᱩᱢ ᱠᱚ ᱢᱟᱱᱮ ᱩᱢ ᱠᱩᱣᱟ ᱠᱚ ᱡᱟᱦᱟᱸ ᱫᱚ ᱜᱚᱰ ᱜᱚᱴ ᱠᱚ ᱥᱟᱯᱷᱟ ᱢᱟᱱᱮ ᱥᱟᱯᱷᱟᱭᱟ ᱟᱨᱠᱤ ᱢᱟᱱᱮ ᱜᱚᱴ ᱠᱚ ᱥᱟᱯᱷᱟᱭᱟ ᱛᱟ ᱯᱚᱨᱮ ᱫᱚᱥᱟᱨ ᱫᱤᱱ ᱦᱩᱭᱩᱜ ᱠᱟᱱᱟ ᱵᱚᱸᱜᱟ ᱢᱟᱦᱟ᱾ ᱱᱟᱭᱠᱮ ᱫᱚ ᱡᱟᱦᱮᱨ ᱛᱷᱟᱱ ᱨᱮ ᱢᱟᱱᱮ ᱜᱟᱹᱭ ᱠᱚ ᱞᱟᱹᱜᱤᱫ ᱵᱚᱸᱜᱟᱭᱟ ᱟᱨᱠᱤ᱾ ᱱᱚᱜ-ᱚ ᱱᱚᱝᱠᱟ ᱱᱟᱜ ᱢᱤᱫᱴᱮᱱ ᱮ ᱟᱞᱮ ᱥᱮᱱ ᱫᱚ ᱩᱢ ᱢᱟᱦᱟ ᱨᱮ ᱟᱨ ᱵᱚᱸᱜᱟ ᱢᱟᱦᱟ ᱨᱮ ᱧᱮᱞ ᱟᱠᱟᱱᱟ ᱟᱨ ᱠᱷᱩᱱᱴᱟᱹᱣ ᱢᱟ ᱦᱮᱸ ᱮᱢᱱᱤᱛᱮ ᱱᱚᱨᱢᱮᱹᱞᱤ ᱟᱹᱵᱤᱱ ᱫᱚᱵᱤᱱ ᱵᱟᱲᱟᱭᱟ ᱡᱮ ᱜᱟᱹᱭ ᱠᱚᱣᱟᱜ ᱢᱟᱱᱮ ᱫᱮᱨᱮᱧ ᱨᱮᱠᱤ ᱢᱟᱱᱮ ᱥᱩᱱᱩᱢ ᱠᱚ ᱥᱤᱸᱫᱩᱨ ᱠᱚ ᱚᱱᱟ ᱠᱚ ᱦᱚᱞᱚᱝ ᱠᱚ ᱞᱟᱜᱟᱣᱟ᱾ ᱯᱤᱴᱷᱟᱹ ᱠᱚ ᱡᱚᱢ ᱦᱚᱪᱚ ᱠᱚᱣᱟ ᱟᱨ ᱠᱷᱩᱱᱴᱟᱹᱣ ᱨᱮᱠᱚ ᱛᱚᱞ ᱠᱚᱣᱟ ᱱᱚᱜ-ᱚ ᱱᱚᱝᱠᱟ ᱢᱤᱫᱴᱮᱱ ᱮᱸ ᱯᱮ ᱫᱤᱱ ᱯᱮ ᱢᱟᱦᱟ ᱨᱮ ᱱᱚᱝᱠᱟ ᱟᱵᱚᱣᱟᱜ ᱢᱟᱱᱮ ᱯᱮ ᱯᱮ ᱢᱟᱦᱟ ᱨᱮ ᱧᱮ ᱞᱚᱜ ᱠᱟᱱᱟ ᱟᱨᱠᱤ ᱦᱮᱸ ᱟᱨ ᱡᱟᱦᱟᱸ ᱟᱯᱮ ᱥᱮᱱ ᱫᱚ ᱦᱚᱭᱛᱚ ᱯᱮ ᱫᱤᱱ ᱦᱚᱭᱚᱜ ᱠᱟᱱ ᱜᱮᱭᱟ ᱛᱚ ᱟᱫᱚ ᱟᱞᱮ ᱥᱮᱱ ᱦᱚᱸ ᱵᱟᱨᱭᱟ ᱡᱟᱦᱟᱸ ᱵᱟᱨᱫᱤᱱ ᱵᱟᱹᱲᱛᱤ ᱛᱟᱦᱮᱱ ᱠᱟᱱᱟ ᱥᱮ ᱢᱚᱬᱮ ᱫᱤᱱ ᱦᱩᱭᱩᱜ ᱠᱟᱱᱟ ᱚᱱᱟ ᱨᱮᱱᱟᱜ ᱦᱚᱸᱧ ᱞᱟᱹᱭ ᱢᱩ ᱢᱩᱪᱟᱹᱫ ᱟᱹᱵᱤᱱ ᱜᱮ ᱵᱟᱠᱷᱟᱱ ᱦᱟᱸᱜ ᱵᱟᱹᱵᱤᱱ ᱵᱩᱡᱷᱟᱹᱣ ᱫᱟᱲᱮᱭᱟᱜ-ᱟ ᱠᱟᱨᱚᱱ ᱦᱟᱸᱜ ᱞᱟᱹᱭ ᱟᱹᱵᱤᱱ ᱜᱮᱞᱤᱧ ᱚᱱᱟ ᱦᱚᱸ᱾ ᱡᱟᱦᱟᱸ ᱫᱚ ᱡᱟᱞᱮ ᱢᱟᱦᱟ ᱠᱟᱱᱟ ᱚᱱᱟ ᱡᱟᱞᱮ ᱢᱟᱦᱟ ᱨᱮᱫᱚ ᱦᱟᱸᱜ ᱠᱟᱰᱟ ᱠᱚ ᱡᱟᱞᱮ ᱠᱚ ᱢᱟᱱᱮ ᱞᱟᱹᱰᱷᱭᱟᱹ ᱟᱹᱰᱤ ᱨᱟᱹᱥᱠᱟᱹ ᱦᱩᱭᱩᱜ-ᱟ ᱢᱟᱱᱮ ᱢᱟᱱᱮ ᱡᱟᱞᱮ ᱢᱟᱦᱟ ᱨᱮᱫᱚ ᱪᱮᱫᱠᱟ ᱢᱟᱱᱮ ᱚᱱᱮ ᱮ ᱵᱟᱥᱠᱮ ᱟᱵᱚ ᱥᱟᱱᱛᱟᱲ ᱥᱚᱢᱟᱡᱽ ᱨᱮᱫᱚ ᱡᱟᱦᱟᱱᱟᱜ ᱜᱮ ᱡᱚᱠᱷᱚᱱ ᱜᱮ ᱡᱟᱞᱮᱱᱟ ᱠᱟᱹᱡ ᱠᱚ ᱧᱩ ᱵᱟᱲ ᱛᱤ ᱧᱚᱜ ᱠᱮᱜ-ᱟ ᱠᱚ ᱨᱟᱹᱥᱠᱟᱹ ᱵᱟᱲᱟ ᱠᱮᱜ-ᱟ ᱠᱚ ᱩᱱ ᱫᱚ ᱠᱟᱹᱡ ᱢᱟᱱᱮ ᱵᱟᱥᱠ ᱮ ᱪᱮᱫᱟᱜ ᱛᱟᱦᱮᱱ ᱜᱮᱭᱟ ᱚᱱᱮ ᱚᱱᱠᱟ ᱢᱟᱱᱮ ᱥᱤᱥᱴᱮᱢ ᱴᱟᱜ ᱟᱨᱠᱤ, ᱟᱨ ᱠᱩ ᱟᱨ ᱡᱟᱦᱟᱸ ᱡᱮ ᱦᱤᱞᱳᱜ ᱡᱟᱦᱟᱸ ᱫᱚ ᱚᱱᱮ ᱢᱚᱬᱮ ᱢᱟᱦᱟ ᱯᱟᱲᱟᱜ ᱠᱟᱱ ᱛᱟᱵᱚᱱᱟ ᱚᱱᱟ ᱫᱚ ᱢᱟᱱᱮ ᱮᱠ ᱪᱩᱭᱮᱞᱤ ᱟᱵᱚᱣᱟᱜ ᱫᱚ ᱚᱱᱟ ᱫᱚ ᱠᱩᱴᱟᱹᱢ ᱢᱟᱦᱟ ᱢᱮᱱᱛᱮ ᱠᱚ ᱞᱟᱹᱭ ᱜᱮᱭᱟ ᱟᱨᱠᱤ, ᱚᱱᱟ ᱫᱚ ᱢᱟᱱᱮ ᱢᱤᱫᱴᱮᱱ ᱧᱩᱛᱩᱢ ᱢᱤᱫᱴᱟᱝ ᱚᱱᱠᱟ ᱢᱮᱱᱟᱜ-ᱟ ᱾ ᱡᱟᱦᱟᱸ ᱫᱚ ᱜᱷᱟᱨᱚᱸᱡᱽ ᱥᱩᱛᱩᱨ ᱫᱚᱠᱚ ᱢᱤᱫ ᱥᱟᱶ ᱛᱮ ᱢᱟᱱᱮ ᱡᱚᱢ ᱧᱩ ᱠᱟᱛᱮᱫ ᱯᱚᱨᱚᱵᱽ ᱠᱚ ᱢᱩᱪᱟᱹᱫᱟ ᱱᱚᱜ-ᱚ ᱱᱚᱝᱠᱟᱱᱟᱜ ᱢᱤᱫᱴᱮᱱ ᱟᱨᱠᱤ ᱧᱮᱞ ᱧᱟᱢᱚᱜ-ᱟ ᱟᱞᱮ ᱥᱮᱱ ᱫᱚ, ᱟᱫᱚ ᱟᱯᱮ ᱥᱮᱱ ᱫᱚ ᱮ ᱯᱮ ᱢᱟᱦᱟ ᱠᱚ ᱢᱟᱱᱟᱣ ᱮᱫᱟ, ᱮ ᱜᱚᱢᱠᱮ ᱱᱚᱣᱟ ᱜᱮ ᱮ ᱠᱟᱹᱡ ᱤᱭᱟᱹ ᱧᱚᱜ ᱵᱩᱡᱷᱟᱹᱜ ᱠᱟᱱᱟ ᱾ ᱟᱫᱚ ᱡᱟᱠ ᱜᱮ ᱢᱟᱱᱟᱣ ᱨᱟᱹᱥᱠᱟᱹ ᱦᱳᱭ ᱟᱫᱚ ᱡᱟᱠ ᱜᱮ ᱟᱫᱚ ᱢᱟᱱᱟᱣ ᱴᱷᱤᱠ ᱜᱮᱭᱟ ᱚᱱᱟ ᱫᱚ ᱫᱤᱱ ᱫᱚ ᱦᱟᱸᱜ ᱡᱷᱚᱛᱚ ᱥᱮᱫ ᱫᱚ ᱥᱚᱢᱟᱱ ᱫᱚ ᱦᱟᱸᱜ ᱛᱚ ᱵᱟᱵᱚ ᱢᱟᱱᱟ ᱫᱟᱲᱮᱭᱟᱜ-ᱟ᱾ ᱚᱠᱚᱭ ᱠᱚᱫᱚ ᱦᱚᱭᱛᱳ ᱟᱹᱰᱤ ᱠᱤ ᱪᱷᱩ ᱢᱤᱫᱴᱮᱱ ᱛᱳ ᱟᱫᱚ ᱱᱚᱣᱟ ᱜᱮᱞᱤᱧ ᱞᱟᱹᱭᱟ ᱡᱮ ᱨᱟᱹᱥᱠᱟᱹ ᱠᱚᱫᱚ ᱮᱠᱫᱚᱢ ᱟᱞᱚ ᱯᱮ ᱢᱟᱞᱚᱴ ᱛᱟᱵᱚᱱᱟ ᱮᱠᱫᱚᱢ ᱟᱵᱚ ᱥᱚᱢᱟᱡᱽ ᱨᱮᱱᱟᱜ
ᱮᱠᱫᱚᱢ ᱮᱠᱫᱚᱢ ᱨᱟᱹᱥᱠᱟᱹ ᱫᱚ ᱵᱟᱝᱟ, ᱟᱫᱚ ᱟᱹᱞᱤᱧ ᱦᱚᱸ ᱱᱤᱛᱚᱜ ᱫᱚ ᱟᱹᱞᱤᱧ ᱦᱚᱸ ᱢᱟᱱᱮ ᱱᱤᱛᱚᱜ ᱞᱤᱧ ᱦᱟᱨᱟ ᱵᱩᱨᱩᱜ ᱠᱟᱱᱟ ᱦᱳᱭ ᱥᱮ᱾ ᱟᱫᱚ ᱟᱹᱞᱤᱧ ᱦᱚᱸ ᱚᱱᱠᱟ ᱜᱮ ᱯᱮ ᱯᱩᱱ ᱤᱭᱟᱹ ᱜᱮᱞᱤᱧ ᱧᱮᱞ ᱟᱹᱜᱩ ᱟᱠᱟᱫᱟ ᱾ ᱛᱚ ᱟᱹᱞᱤᱧ ᱛᱚ ᱱᱤᱛᱚᱜ ᱫᱚ ᱦᱚᱴᱟᱛ ᱢᱮᱱᱛᱮ ᱢᱚᱬᱮ ᱫᱤᱱ ᱫᱚ ᱵᱟᱞᱤᱧ ᱤᱫᱤ ᱫᱟᱲᱮᱭᱟᱜ-ᱟ ᱥᱮ ᱟᱹᱞᱤᱧ ᱦᱚᱸ ᱴᱳᱴᱟᱞ ᱤᱭᱟᱹ ᱫᱚ ᱡᱟᱦᱟᱸ ᱦᱮᱡ ᱟᱹᱜᱩ ᱟᱠᱟᱱᱟ ᱚᱱᱟ ᱚᱱᱟ ᱯᱚᱨᱤᱵᱮᱥ ᱛᱮ ᱥᱮ ᱚᱱᱟ ᱞᱟᱭᱤᱱ ᱛᱮᱜᱮ ᱟᱹᱞᱤᱧ ᱦᱚᱸ ᱛᱟᱲᱟᱢ ᱦᱩᱭᱩᱜ
ᱮᱠᱟᱞ ᱮᱠᱟᱞ ᱮᱠᱟᱞ ᱮᱠᱟᱞ ᱮᱠᱟᱞ ᱮᱠᱟᱞ ᱟᱨ ᱚᱸᱰᱮ ᱫᱚ ᱦᱟᱸᱜ ᱟᱹᱵᱤᱱᱟᱜ ᱠᱟᱛᱷᱟ ᱫᱚ ᱦᱟᱸᱜ ᱵᱟᱝ ᱪᱟᱞᱟᱜ-ᱟ ᱦᱮᱸ ᱥᱮ ᱵᱟᱝ᱾
ᱦᱩᱸ, ᱦᱳᱭ ᱦᱳᱭ ᱦᱳᱭ ᱾ ᱟᱫᱚ ᱟᱹᱰᱤ ᱜᱟᱱ ᱟᱸᱻ ᱪᱮᱫ ᱫᱟᱸᱥᱟᱭ?
ᱫᱟᱸᱥᱟᱭ ᱠᱚ ᱪᱮᱫ ᱞᱮᱠᱟ ᱟᱯᱮ ᱥᱮᱱ ᱱᱚᱝᱠᱟ ᱧᱮᱞ ᱧᱟᱢᱚᱜ
ᱦᱳᱭ ᱦᱳᱭ ᱫᱟᱸᱥᱟᱭ ᱠᱚ ᱦᱮᱸ ᱧᱮᱞ ᱫᱚ ᱧᱮᱞ ᱧᱟᱢᱚᱜ ᱜᱮᱭᱟ᱾ ᱫᱟᱸᱥᱟᱭ ᱫᱚ ᱮᱠᱫᱚᱢ ᱦᱮᱸ ᱫᱟᱸᱥᱟᱭ ᱫᱚ ᱮᱱᱮᱡ ᱠᱚ ᱦᱚᱸ ᱦᱩᱭ ᱟᱠᱟᱱ ᱜᱮᱭᱟ ᱯᱟᱹᱦᱤᱞ ᱫᱚ ᱢᱟᱱᱮ ᱞᱟᱦᱟ ᱧᱚᱜ ᱟᱫᱚ ᱱᱚᱜ-ᱚ ᱱᱤᱛᱚᱜ ᱴᱟᱭᱤᱢ ᱫᱚ ᱥᱮᱨᱚᱠᱚᱢ ᱮᱱᱮᱡ ᱫᱚ ᱵᱟᱝ ᱦᱩᱭ ᱠᱟᱱᱟ, ᱛᱚᱵᱮ ᱦᱩᱭ ᱫᱚ ᱦᱩᱭᱩᱜ ᱜᱮᱭᱟ ᱟᱛᱳ ᱠᱚᱨᱮ ᱫᱟᱸᱥᱟᱭ ᱫᱚ ᱠᱚ ᱮᱱᱮᱡ ᱜᱮᱭᱟ᱾ ᱟᱨ ᱫᱟᱸᱥᱟᱭ ᱫᱚ ᱮᱠᱫᱚᱢ ᱟᱹᱰᱤ ᱥᱮᱫ ᱜᱮ ᱵᱚᱱ ᱧᱮᱞᱟ ᱞᱟᱦᱟᱛᱮ ᱠᱷᱚᱱ ᱫᱚ ᱟᱹᱰᱤ ᱫᱷᱟᱨᱮ ᱜᱮ ᱠᱚᱢ ᱧᱚᱜ ᱠᱟᱱᱟ ᱾
ᱵᱟ ᱟᱹᱰᱤ ᱟᱹᱰᱤᱴᱟᱜ ᱜᱮ ᱟᱹᱰᱤᱴᱟᱜ ᱜᱮ ᱠᱚᱢ ᱦᱮᱡ ᱟᱠᱟᱱᱟ, ᱞᱟᱦᱟᱛᱮ ᱠᱷᱚᱱᱟᱜ ᱟᱹᱰᱤ ᱴᱟᱜ ᱜᱮ ᱠᱚᱢ ᱦᱮᱡ ᱟᱠᱟᱱᱟ, ᱠᱟᱨᱚᱱ ᱧᱮᱞ ᱧᱟᱢᱚᱜ ᱠᱟᱱ ᱜᱮᱭᱟ ᱾ ᱟᱞᱮ ᱥᱮᱱ ᱢᱟ ᱱᱚᱝ ᱠᱟ, ᱮᱠᱟᱞ ᱢᱟᱱᱮ ᱪᱟᱵᱟ ᱞᱮᱠᱟ ᱪᱟᱵᱟ ᱞᱮᱠᱟ ᱦᱮᱡ ᱜᱚᱫ ᱠᱟᱱᱟ, ᱠᱟᱨᱚᱱ ᱟᱞᱮ ᱥᱮᱫ ᱫᱚ ᱵᱟᱝ ᱧᱮᱞ ᱧᱟᱢᱚᱜ ᱠᱟᱱᱟ᱾ ᱦᱮᱸ ᱾
ᱤᱧ ᱡᱚᱠᱷᱚᱱ ᱠᱟᱹᱴᱤᱡ ᱢᱟᱱᱮ ᱦᱩᱰᱤᱧ ᱜᱮ ᱛᱟᱦᱮᱸ ᱦᱩᱭ ᱞᱮᱱᱟ, ᱛᱚᱠᱷᱚᱱ ᱚᱸᱰᱮ ᱧᱮᱞ ᱦᱩᱭ ᱫᱚᱥᱴᱤ ᱵᱟᱨᱚᱴᱤ ᱚᱱᱠᱟᱱ ᱴᱤᱢ ᱢᱟᱱᱮ ᱚᱱᱠᱟᱱ ᱟᱛᱳ ᱢᱟᱱᱮ ᱩᱱᱟᱹᱜ ᱜᱟᱱ ᱟᱹᱛᱩ ᱦᱚᱲ ᱮᱱᱮᱡ ᱠᱚ ᱦᱮᱡ ᱠᱚᱜ-ᱟ᱾ ᱛᱚᱵᱮ ᱚᱱᱟ ᱱᱤᱛᱚᱜ ᱫᱚᱥ ᱵᱟᱨᱚᱴᱤ ᱴᱤᱢ ᱡᱟᱭᱜᱟ ᱨᱮ ᱥᱮ ᱟᱹᱛᱩ ᱦᱚᱸ ᱟᱹᱛᱩ ᱡᱟᱭᱜᱟ ᱨᱮ ᱱᱤᱛᱚᱜ ᱚᱸᱰᱮ ᱧᱮᱞᱚᱜ ᱠᱟᱱᱟ ᱯᱩᱱᱭᱟ ᱢᱚᱬᱮ ᱜᱚᱴᱟᱝ᱾
ᱟᱪᱪᱷᱟ ᱟᱪᱪᱷᱟ ᱟᱪᱪᱷᱟ ᱟᱪᱪᱷᱟ ᱾
ᱦᱳᱭ ᱢᱟᱱᱮ ᱩᱱᱟᱹᱜ ᱯᱚᱨᱤᱢᱟᱱ ᱛᱮ ᱠᱚᱢ ᱟᱠᱟᱱᱟ ᱾ ᱟᱫᱚ ᱦᱳᱭ ᱦᱳᱭ ᱟᱹᱰᱤ ᱢᱟᱱᱮ ᱫᱩᱠ ᱵᱩᱡᱷᱟᱹᱜ ᱚᱱᱟ ᱠᱚ ᱧᱮᱞ ᱞᱮᱠᱷᱟᱱ ᱚᱱᱟ ᱪᱤᱛᱟᱹᱨ ᱠᱚ ᱡᱮ ᱟᱨᱚ ᱱᱤ ᱛᱚᱜ ᱟᱨᱚ ᱟᱵᱚ ᱵᱚᱱ ᱱᱟᱥᱮᱱᱟᱜ ᱞᱟᱹᱴᱩ ᱯᱚᱨ ᱩᱱ ᱡᱚᱠᱷᱚᱱ ᱫᱚ ᱦᱚᱭᱛᱚ ᱵᱟᱨᱭᱟ ᱴᱤᱢᱚᱜ-ᱟ, ᱵᱟᱠᱷᱟᱱ ᱵᱟᱨᱭᱟ ᱟᱹᱛᱩ ᱠᱚ ᱮᱱᱮᱡᱟ᱾
ᱮᱠᱟᱞ ᱮᱠᱟᱞ ᱮᱠᱟᱞ ᱮᱠᱟᱞ ᱦᱮᱸ ᱮᱠᱟᱞ ᱾
ᱟᱨ ᱥᱚᱨᱮᱱᱟᱜ ᱦᱚᱸ ᱚᱱᱮ ᱫᱩᱠ ᱵᱩᱡᱟ ᱧᱮᱞ ᱠᱟᱛᱮ ᱢᱚᱬᱮ ᱫᱤᱱ ᱡᱟᱭᱜᱟ ᱨᱮ ᱱᱤᱛᱚᱜ ᱱᱤᱛᱚᱜ ᱟᱹᱞᱤᱧ ᱢᱟᱱᱮ ᱱᱚᱣᱟ ᱴᱟᱭᱤᱢ ᱯᱮᱭᱟ ᱟᱠᱟᱱ ᱾ ᱦᱚᱭᱛᱚ ᱟᱨᱦᱚ ᱞᱟᱹᱴᱩ ᱵᱟᱲᱟ ᱛᱮᱜᱮ ᱥᱮ ᱦᱟᱲᱟᱢ ᱵᱟᱲᱟ ᱛᱮ ᱦᱚᱭᱛᱚ ᱚᱸᱰᱮ ᱵᱟᱨ ᱫᱤᱱᱟᱜ ᱵᱟᱠᱷᱟᱱ ᱢᱤᱫᱤᱱ ᱠᱟᱱᱟ ᱾ ᱚᱱᱠᱟ
ᱢᱤᱫ ᱫᱤᱱ ᱠᱟᱱᱟ ᱱᱚᱝᱠᱟ ᱛᱚ ᱦᱩᱭ ᱫᱟᱲᱮᱭᱟᱜᱼᱟ᱾ ᱟᱫᱚ ᱱᱚᱣᱟ ᱜᱮ ᱟᱨᱠᱤ ᱟᱵᱚ ᱦᱚᱸ ᱱᱤᱛᱚᱜ ᱫᱚ ᱮᱠᱪᱚᱞᱞᱤ ᱟᱵᱚ ᱵᱚᱱ ᱦᱟᱨᱟ ᱤᱫᱤᱜ ᱠᱟᱱᱟ ᱟᱨ ᱟᱵᱚ ᱦᱚᱸ ᱱᱚᱣᱟ ᱠᱚᱦᱚᱸ ᱟᱨ ᱫᱷᱟᱨᱟᱢ ᱩᱪᱤᱛ ᱠᱟᱱ ᱛᱟᱵᱚᱱᱟ ᱦᱮᱸ ᱟᱫᱚ ᱡᱟᱸᱠ ᱜᱮ ᱟᱫᱚ ᱴᱷᱤᱠ ᱜᱮᱭᱟ᱾ ᱟᱫᱚ ᱱᱤᱛᱚᱜ ᱫᱚ ᱚᱞ ᱯᱟᱲᱦᱟᱣ ᱨᱮ ᱠᱟᱹᱡ ᱡᱚᱛᱚᱴᱟ ᱢᱮᱱᱟᱜ ᱵᱚᱱᱟ ᱛᱚ, ᱟᱫᱚ ᱡᱚᱛᱚ ᱡᱚᱛᱚᱴᱟ ᱵᱚᱱ ᱫᱟᱲᱮᱭᱟᱜ-ᱟ ᱵᱚᱱ ᱪᱮᱥᱴᱟᱭᱟᱵᱚᱱ ᱡᱮ ᱠᱟᱹᱡ ᱥᱩᱫᱷᱨᱟᱹᱣ ᱨᱮᱱᱟᱜ᱾
ᱦᱳᱭ ᱦᱳᱭ‌‌ ᱦᱳᱭ ᱮᱠᱫᱚᱢ ᱮᱠᱫᱚᱢ᱾ ᱚᱱᱟ ᱱᱤᱛᱚᱜ ᱚᱱᱟ ᱜᱮ ᱢᱚᱱᱮ ᱨᱮ ᱢᱟᱱᱮ, ᱤᱧᱟᱹᱜ ᱢᱚᱱᱮ‌ ᱨᱮ ᱠᱩᱠᱞᱤ ᱟᱠᱟᱫ ᱡᱮ ᱦᱚᱭᱛᱚ ᱤᱧ ᱢᱚᱬᱮ ᱫᱤᱱ ᱵᱟᱝ ᱧᱮᱞ ᱦᱩᱭ ᱟᱠᱟᱱᱟ ᱛᱚ ᱯᱮ ᱫᱤᱱ ᱧᱮᱞ ᱦᱩᱭ ᱟᱠᱟᱱᱟ᱾ ᱟᱫᱚ ᱯᱮ ᱫᱤᱱ ᱠᱷᱚᱱ ᱫᱚ ᱟᱫᱚ ᱞᱟᱛᱟᱨ ᱥᱮᱫ ᱫᱚ ᱟᱹᱜᱩ ᱵᱟᱝ ᱜᱟᱱᱚᱜ-ᱟ, ᱢᱟᱱᱮ ᱵᱟᱨ ᱯᱮ ᱫᱤᱱ ᱫᱚ ᱵᱟᱝ ᱜᱟᱱᱚᱜᱼᱟ᱾ ᱯᱮ ᱫᱤᱱ ᱫᱚ ᱟᱫᱚ ᱦᱳᱭ ᱦᱳᱭ ᱮᱠᱫᱚᱢ ᱮᱠᱫᱚᱢ᱾ ᱵᱟᱝᱠᱷᱟᱱ ᱞᱟᱦᱟᱛᱮᱱ ᱦᱟᱯᱲᱟᱢ ᱠᱚ ᱦᱚᱭᱛᱚ ᱢᱚᱬᱮ ᱫᱤᱱ ᱡᱟᱭᱜᱟ ᱨᱮ ᱯᱮ ᱫᱤᱱ ᱠᱚ ᱡᱟᱦᱟᱸ ᱞᱮᱠᱟ ᱠᱟᱛᱮᱠᱚ ᱡᱟᱦᱟᱱᱟᱜ ᱤᱭᱟᱹ ᱠᱟᱛᱮᱜ ᱜᱮ ᱦᱳᱭᱛᱳ ᱦᱮᱡ ᱟᱠᱟᱱᱟ ᱯᱮ ᱫᱤᱱ ᱥᱮ ᱵᱟᱝᱠᱷᱟᱱ ᱟᱠᱚ ᱦᱚᱸ ᱯᱮ ᱫᱤᱱ, ᱫᱤᱱ ᱢᱮᱱᱛᱮᱠᱚ ᱵᱩᱡ ᱟᱹᱜᱩ ᱠᱮᱫᱟ ᱥᱮ ᱡᱟᱦᱱᱟᱜ ᱜᱮ ᱦᱚᱭᱛᱳ ᱦᱩᱭ ᱠᱟᱱᱟ ᱟᱫᱚ ᱢᱤᱫ ᱱᱤᱛᱚᱜ ᱡᱩᱫᱤ ᱟᱫᱚ ᱱᱤᱛᱚᱜ ᱫᱚ ᱱᱚᱣᱟ ᱴᱟᱭᱤᱢ ᱫᱚ ᱯᱮ ᱫᱤᱱ ᱧᱮᱞᱚᱜ ᱠᱟᱱᱟ ᱛᱚ ᱟᱫᱚ, ᱱᱤᱛᱚᱜ ᱡᱮᱦᱮᱛᱩ ᱟᱵᱚ ᱫᱚ ᱯᱩᱛᱷᱤ ᱯᱟᱛᱷᱟ ᱵᱚᱱ ᱯᱟᱲᱦᱟᱜ ᱠᱟᱱᱟ ᱯᱩᱛᱷᱤ ᱯᱟᱛᱷᱟᱢ ᱨᱮ ᱢᱚᱬᱮ ᱢᱚᱬᱮ ᱫᱤᱱ ᱛᱟᱦᱮᱸ ᱠᱟᱱᱟ᱾ ᱚᱱᱟ ᱡᱟᱭᱜᱟ ᱨᱮ ᱡᱩᱫᱤ ᱟᱞᱮ ᱱᱤᱛᱚᱜ ᱧᱮᱞᱚᱜ ᱠᱟᱱᱟ ᱯᱮ ᱫᱤᱱ ᱛᱟᱦᱞᱮ ᱚᱸᱰᱮ ᱱᱤᱥᱪᱚᱭ ᱵᱩᱡᱩᱜ ᱠᱟᱱᱟ ᱡᱟᱦᱟᱸᱱᱟᱜ ᱠᱟᱨᱚᱱ ᱛᱮᱜᱮ ᱵᱟᱨ ᱫᱤᱱ ᱫᱚᱠᱚ ᱠᱚᱢ ᱟᱠᱟᱫᱟ ᱥᱮ ᱡᱟᱦᱟᱱᱟᱜ ᱠᱟᱨᱚᱱ ᱛᱮᱜᱮ ᱦᱚᱭᱛᱚ ᱠᱚᱢ ᱟᱠᱟᱱᱟ᱾ ᱟᱫᱚ ᱚᱱᱟ ᱠᱷᱚᱱᱟᱜ ᱫᱚ ᱠᱚᱢ ᱫᱚ ᱵᱟᱝ ᱜᱟᱱᱚᱜ-ᱟ ᱯᱮ ᱫᱤᱱ ᱠᱷᱚᱱ ᱫᱚ ᱵᱟᱠᱷᱟᱱ ᱠᱚᱢ ᱢᱟᱱᱮ ᱪᱟᱵᱟᱭᱮᱱᱟ ᱮᱠᱫᱚᱢ᱾ ᱥᱟᱱᱛᱟᱲᱤ ᱥᱚᱦᱚᱨᱟᱭ ᱫᱚ ᱥᱚᱦᱚᱨᱟᱭ ᱨᱮᱱᱟᱜ ᱨᱟᱥᱤ ᱛᱮᱫ ᱜᱮ ᱮᱠᱫᱚᱢ ᱮᱴᱟᱜ ᱥᱮᱫ ᱮᱠᱫᱚᱢ ᱦᱟᱨᱟᱫ-ᱟ ᱛᱚᱠᱷᱚᱱ ᱫᱚ ᱥᱤᱵᱤᱞ ᱵᱟᱝ ᱠᱟᱛᱮᱫ, ᱦᱳᱭ ᱦᱳᱭ ᱟᱫᱚ ᱛᱚ ᱟᱯᱮ ᱥᱮᱫ ᱚᱱᱟ ᱦᱮᱸ ᱦᱮᱸ ᱪᱮᱫ ᱵᱤᱱ ᱞᱮᱭᱟ
ᱛᱟᱦᱚᱞᱮ ᱱᱤᱛᱚᱜ ᱫᱚ ᱚᱱᱠᱟᱜᱮ, ᱚᱠᱷᱟ ᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱫᱟ ᱱᱤᱛ ᱫᱚ?
ᱱᱚᱜ-ᱚᱭ ᱱᱚᱝᱠᱟ ᱫᱚ ᱱᱤᱛᱳ ᱫᱚ ᱪᱮᱫ ᱜᱮ ᱵᱟᱝ-ᱟ ᱫᱩᱲᱩᱵ ᱵᱟᱲᱟ ᱦᱩᱭ ᱟᱠᱟᱱᱟ ᱠᱟᱹᱢᱤ ᱠᱚ, ᱱᱤᱛᱚᱜ ᱠᱷᱟᱹᱱᱤᱜ ᱠᱷᱚᱱ ᱞᱟᱦᱟ ᱨᱮᱜᱮ ᱫᱟᱜ ᱠᱚᱭ ᱟᱹᱥᱩᱲ ᱠᱮᱜ-ᱟ ᱥᱮ,
ᱟᱪᱪᱷᱟ ᱟᱪᱪᱷᱟ ᱟᱪᱷᱟ ᱟᱪᱪᱷᱟ ᱟᱪᱪᱷᱟ ᱟᱪᱷᱟ ᱟᱪᱷᱟ᱾ ᱟᱨ ᱛᱟᱦᱚᱞᱮ ᱪᱮᱫ ᱞᱮᱠᱟ ᱢᱟᱱᱮ ᱢᱟᱱᱮᱣ ᱥᱚᱨᱦᱟᱭ ᱫᱚ ᱟᱯᱮᱥᱮᱱ ᱫᱚ ᱢᱟᱱᱮ ᱮᱠᱪᱩᱭᱮᱞᱤ ᱯᱮ ᱫᱤᱱ ᱠᱟᱱ ᱨᱮᱦᱚᱸ ᱢᱟᱱᱮᱼᱼ ᱱᱟᱯᱟᱭ ᱛᱮᱜᱮᱯᱮ ᱯᱟᱨᱚᱢ ᱜᱮᱭᱟ,
ᱦᱳᱭ ᱦᱳᱭ ᱯᱮᱫᱤᱱ ᱱᱚ ᱠᱟᱱ ᱨᱮᱦᱚᱸ ᱠᱤᱱᱛᱩ ᱨᱟᱹᱥᱠᱟᱹ ᱫᱚ ᱢᱚᱬᱮ ᱫᱤᱱ ᱞᱮᱠᱟᱜᱮ ᱡᱮᱼᱼ ᱡᱮᱴᱩᱠᱩ ᱟᱹᱞᱤᱧ ᱞᱤᱧ ᱩᱯᱩᱵᱚᱜ-ᱟ ᱥᱮ ᱦᱳᱭ ᱟᱫᱚ ᱟᱹᱰᱤ ᱥᱮᱫ ᱥᱚᱦᱨᱟᱭ ᱨᱮᱜᱮ ᱪᱟᱞᱟᱣ ᱵᱟᱲᱟ ᱦᱩᱭ ᱠᱟᱱᱟ ᱦᱳᱭᱥᱮ ᱟᱨ ᱢᱟᱱᱮ ᱟᱵᱚ ᱼᱼ ᱪᱮᱛᱟᱱ ᱫᱤᱥᱚᱢ ᱥᱮᱫ ᱟᱞᱮ ᱢᱟ ᱞᱟᱛᱟᱨ ᱞᱮ ᱯᱟᱲᱟᱜ ᱠᱟᱱᱟ ᱟᱫᱚ ᱟᱞᱮᱥᱮᱫ ᱫᱚ ᱦᱟᱱᱛᱮ ᱵᱟᱸᱠᱩᱲᱟ ᱦᱟᱱᱟ ᱤᱭᱟᱹ ᱠᱚᱨᱮ, ᱢᱟᱱᱮ ᱥᱟᱺᱜᱤᱧ ᱥᱮᱫ ᱟᱞᱮ ᱠᱷᱚᱱ ᱪᱮᱛᱟᱱ ᱠᱷᱚᱱ ᱪᱮᱛᱟᱱ ᱜᱮ ᱵᱩᱡᱷᱟᱹᱜ-᱾ᱟ
ᱦᱩᱸᱻ ᱦᱩᱸ
ᱟᱫᱚ ᱚᱱᱟ ᱠᱚᱨᱮ ᱧᱮᱞ ᱦᱩᱭ ᱠᱟᱱᱟ ᱪᱟᱞᱟᱣ ᱵᱟᱲᱟ ᱦᱩᱭ ᱠᱟᱱᱟ ᱛᱚ ᱡᱚ ᱛᱟᱰᱩᱠᱩ ᱚᱱᱟ ᱠᱚᱨᱮᱱᱟᱜ ᱢᱚᱬᱮ ᱫᱤᱱ ᱠᱟᱱᱟ ᱧᱮᱞ ᱦᱩᱭ ᱟᱠᱟᱱᱟ ᱢᱚᱬᱮ ᱫᱤᱱ ᱥᱚᱦᱚᱨᱟᱭ ᱠᱟᱱᱟ ᱛᱚᱵᱮ ᱚᱱᱟ ᱫᱚ, ᱚᱱᱟ ᱟᱸᱜᱷᱟᱲ ᱵᱚᱸᱜᱟ ᱥᱮ ᱚᱱᱟ ᱡᱟᱱᱩᱣᱟᱨᱤ ᱥᱮᱫ ᱦᱩᱭᱩᱜ-ᱟ ᱟᱫᱚ ᱡᱚᱛᱚ ᱴᱩᱠᱩ ᱥᱚᱦᱚᱨᱟᱭ ᱨᱮ ᱚᱱᱛᱮᱱᱟᱜ ᱨᱟᱹᱥᱠᱟᱹ ᱛᱚ ᱚᱱᱠᱟ ᱜᱮ ᱨᱟᱹᱥᱠᱟᱹ ᱦᱚᱸ ᱟᱞᱮ ᱱᱚᱱᱛᱮ ᱢᱟᱱᱮ ᱯᱮ ᱫᱤᱱ ᱨᱮᱦᱚᱸ ᱚᱱᱠᱟᱱᱟᱜ ᱨᱟᱹᱥᱠᱟᱹ ᱜᱮ ᱦᱟᱢᱮᱴ ᱦᱩᱭ ᱟᱠᱟᱱᱟ ᱢᱟᱱᱮ ᱚᱱᱠᱟᱜᱮ ᱨᱟᱹᱥᱠᱟᱹ ᱫᱚᱞᱤᱧ ᱵᱩᱡ ᱟᱠᱟᱫᱟ᱾
ᱟᱪᱪᱷᱟ ᱟᱪᱪᱷᱟ ᱟᱪᱷᱟ ᱟᱪᱷᱟ ᱟᱪᱷᱟ ᱢᱟ ᱟᱹᱰᱤ ᱱᱟᱼᱼ ᱯᱟᱭ ᱨᱟᱹᱥᱠᱟᱹ ᱟᱵᱚ ᱥᱟᱱᱛᱟᱲ ᱯᱚᱨᱚᱵᱽ ᱫᱤᱠ ᱫᱤᱭᱮ ᱡᱩᱫᱤ ᱢᱤᱫᱴᱮᱱ ᱜᱩᱱ ᱢᱟᱱᱚᱛ ᱦᱚᱸ ᱡᱚᱦᱟᱨ ᱡᱚᱦᱟᱨ ᱠᱚᱦᱚᱸ ᱫᱚᱨᱠᱟᱨ ᱜᱮ ᱠᱟᱱᱟ ᱵᱚᱸᱜᱟ ᱵᱩᱨᱩ ᱠᱚᱦᱚᱸ ᱢᱤᱫᱴᱮᱱ ᱫᱚᱨᱠᱟᱨ ᱠᱟᱱ ᱛᱟᱵᱚᱱᱟ ᱟᱨ ᱨᱟᱹᱥᱠᱟᱹ ᱦᱚᱸ ᱫᱚᱨᱠᱟᱨ ᱠᱟᱱ ᱛᱟᱵᱚᱱᱟ ᱚᱱᱟ ᱥᱟᱞᱟᱜ ᱥᱟᱞᱟᱜ ᱛᱮ ᱦᱩᱸ᱾
ᱮᱠᱫᱚᱢ ᱮᱠᱫᱚᱢ ᱮᱠᱫᱚᱢ᱾
ᱦᱩᱸ᱾
ᱚᱱᱟ ᱵᱟᱝᱠᱷᱟᱱ ᱢᱟᱱᱮ ᱪᱮᱫ ᱢᱮᱱ ᱟᱨ ᱟᱵᱚ ᱱᱚᱣᱟ ᱥᱟᱱᱛᱟᱲ ᱤᱭᱟᱹ ᱨᱮᱢᱟ ᱚᱱᱟ ᱥᱚᱦᱨᱟᱭ ᱜᱮ ᱡᱟᱹᱥᱛᱤ ᱡᱚᱛᱚ ᱠᱷᱚᱱ ᱞᱟᱹᱴᱩ ᱯᱚᱨᱚᱵᱽ ᱢᱮᱱᱛᱮᱵᱚᱱ ᱵᱟᱯ ᱵᱟᱲᱟᱭ ᱜᱮᱭᱟ ᱥᱮ?
ᱮᱠᱟᱞ ᱮᱠᱟᱞ ᱮᱠᱟᱞ ᱮᱠᱫᱚᱢ᱾
ᱡᱮᱢᱚᱱ ᱵᱟᱝᱜᱟᱞᱤ ᱠᱚᱣᱟᱜ ᱫᱚ ᱫᱩᱨᱜᱟᱹ ᱯᱩᱡᱟᱹ ᱡᱟᱦᱟᱸ ᱚᱱᱟ ᱡᱷᱚᱛᱚ ᱠᱷᱚᱱᱟᱜ ᱢᱟᱨᱟᱝ
ᱦᱩᱸ ᱦᱩᱸ ᱢᱟᱨᱟᱝ ᱠᱟᱱ ᱛᱟᱵᱚᱱᱟ ᱢᱟᱨᱟᱝ ᱠᱟᱱ ᱛᱟᱠᱚᱣᱟ ᱟᱨ ᱟᱵᱚᱣᱟᱜ ᱦᱚᱸ ᱥᱟᱱᱛᱟᱲᱤ ᱫᱚ ᱡᱟᱦᱟᱸ ᱫᱚ ᱟᱵᱚᱣᱟᱜ ᱫᱚ
ᱥᱚᱦᱨᱟᱭ ᱡᱟᱦᱟᱸ ᱨᱮᱫᱚ ᱟᱵᱚᱨᱮᱱ ᱡᱟᱦᱟᱸ ᱛᱤᱱᱟᱹᱜ ᱢᱟᱱᱮ ᱞᱟᱦᱟᱛᱮ ᱦᱤᱞᱤᱛᱮ ᱵᱟᱱᱮ ᱢᱟᱱᱮ ᱡᱷᱤ ᱛᱟᱠᱚ ᱥᱮ ᱡᱟᱦᱟᱸ ᱞᱮᱠᱟ ᱵᱟᱵᱟ ᱠᱚᱨᱮᱱ ᱢᱤᱥᱨᱟ ᱠᱚ᱾ ᱩᱱᱠᱩ ᱵᱟᱝ ᱱᱮᱣᱛᱟ ᱞᱮᱠᱷᱟᱱ ᱫᱚ ᱱᱚᱣᱟ ᱥᱚᱦᱚᱨᱟᱭ ᱫᱚ ᱪᱮᱫᱞᱮᱠᱟ ᱟᱫᱷᱟ ᱟᱫᱷᱟ ᱜᱮ ᱵᱩᱡᱷᱟᱹᱜ-ᱟ ᱥᱮ᱾
ᱮᱠᱟᱞ ᱮᱠᱟᱞ ᱮᱠᱟᱞ, ᱟᱹᱰᱤ ᱟᱹᱰᱤ ᱱᱟᱯᱟᱭ ᱛᱮ ᱯᱟᱨᱚᱢᱚᱜ ᱜᱮᱭᱟ ᱟᱨ ᱵᱩᱡᱷᱟᱹᱜ ᱠᱟᱱ ᱜᱮᱭᱟ ᱟᱨ ᱱᱚᱝᱠᱟᱜᱮ ᱯᱟᱨᱚᱢ ᱤᱫᱤᱜ ᱢᱟ ᱾ ᱵᱷᱟᱜᱤᱛᱮ ᱟᱨ ᱱᱤᱭᱟᱹᱜᱮ ᱵᱚᱭᱦᱟ ᱡᱚᱢ ᱵᱟᱲᱟ ᱠᱚᱫᱚ ᱛᱟᱦᱚᱞᱮ ᱴᱷᱤᱠ ᱦᱩᱭ ᱠᱟᱱᱟ ᱥᱮ ᱟᱹᱣᱨᱤᱭᱟᱜᱼᱟ?
ᱦᱩᱭ ᱟᱠᱟᱱᱟ ᱟᱨ ᱟᱞᱟᱝᱟᱜ ᱚᱠᱛᱚ ᱦᱚᱸ ᱧᱮᱞ ᱧᱮᱞ ᱛᱮ ᱥᱮᱴᱮᱨ ᱦᱤᱡᱩᱜ ᱠᱟᱱᱟ ᱵᱚᱭᱦᱟ᱾
ᱟᱪᱪᱷᱟ ᱟᱪᱷᱟ ᱴᱷᱤᱠ ᱜᱮᱭᱟ ᱛᱟᱦᱞᱮ ᱱᱤᱭᱟᱹ ᱜᱷᱟᱲᱤᱡ ᱫᱚ ᱱᱤᱝᱠᱟᱹ ᱜᱮᱞᱟᱝ ᱜᱚᱞᱯᱚ
ᱴᱷᱤᱠ ᱜᱮᱭᱟ ᱴᱷᱤᱠ ᱜᱮᱭᱟ ᱴᱷᱤᱠ ᱡᱚᱦᱟᱨ ᱜᱮ᱾